ᱦᱮᱞᱳ ᱦᱮᱸ ᱜᱚᱢᱠᱮ ᱡᱚᱦᱟᱨ ᱜᱮ ᱜᱚᱢᱠᱮ ᱡᱚᱦᱟᱨ ᱜᱮ ᱦᱮᱸ ᱟᱸᱡᱚᱢᱚᱜ ᱠᱟᱱᱟ ᱞᱟᱹᱭ ᱵᱤᱱ?
ᱟ.... ᱞᱟᱹᱭ ᱫᱟᱞᱤᱧ ᱜᱚᱢᱠᱮ ᱛᱟᱦᱞᱮ ᱢᱟᱱᱮ ᱟᱯᱮᱥᱮᱫ ᱫᱚ ᱢᱟᱱᱮ ᱥᱚᱨᱦᱟᱭ ᱠᱚ ᱵᱟᱦᱟ ᱠᱚ ᱪᱮᱫ ᱞᱮᱠᱟ ᱠᱚ ᱢᱟᱱᱟᱣ ᱜᱮᱛᱮ?
ᱟ.... ᱥᱚᱨᱦᱟᱭ ᱠᱚ... ᱵᱷᱟᱜᱮ ᱜᱮᱭᱟ ᱟᱞᱮ ᱥᱮᱫ ᱫᱚ ᱢᱟᱱᱮ ᱟᱞᱮᱭᱟᱜ ᱦᱤᱥᱟᱹᱵ ᱛᱮᱫᱚ ᱟᱫᱚ ᱟᱯᱮ ᱥᱮᱫ ᱪᱮᱫᱠᱟ ᱢᱟᱱᱮ... ᱢᱟᱱᱮ ᱫᱮᱥ ᱜᱩᱱᱤ ᱵᱮᱥ ᱠᱚ ᱞᱟᱹᱭ ᱟᱠ ᱢᱮ ᱚᱱᱛᱮ ᱟᱞᱟᱫᱟ ᱱᱚᱛᱮ ᱟᱞᱟᱫᱟ ᱚᱠᱟ ᱞᱮᱠᱟ ᱟᱯᱮᱥᱮᱫ ᱟᱞᱮ ᱚᱠᱟᱮᱠᱟ ᱚᱠᱟ ᱫᱚ ᱟᱞᱤᱧ ᱵᱟᱞᱤᱧ.. ᱫᱟᱲᱮᱭᱟᱜ ᱠᱟᱱᱟ ᱯᱷᱟᱨᱟᱠ ᱫᱚ᱾
ᱚ ᱯᱷᱟᱨᱟᱠ ᱫᱚ ᱟᱫ ᱟᱯᱮ ᱥᱮᱫ ᱜᱮ ᱦᱮᱸ ᱟᱯᱮᱥᱮᱫ ᱜᱮᱛᱚ ᱪᱮᱫ ᱞᱮᱠᱟ ᱢᱟᱱᱟᱣ ᱦᱩᱭᱩᱜᱼᱟ ᱚᱱᱟᱜᱮ ᱱᱟᱥᱮᱭᱟᱜ ᱞᱟᱹᱭᱵᱤᱱ ᱞᱟᱹᱭᱟᱵᱤᱱ ᱪᱮᱫ?
ᱦᱮᱸ ᱟᱞᱮ ᱥᱮᱫ ᱫᱚ ᱤᱱᱠᱟᱹ ᱢᱟᱱᱟᱣ ᱠᱚ ᱡᱮᱢᱚᱱ ᱥᱚᱨᱦᱟᱭ ᱨᱮᱱᱟᱜ ᱫᱚ ᱟᱱᱮ ᱥᱚᱨᱦᱟᱭ ᱢᱤᱫ ᱫᱤᱱ ᱞᱟᱦᱟ ᱠᱷᱚᱱᱟᱜ ᱡᱟᱦᱟᱸ ᱫᱤᱱ ᱛᱟᱦᱮᱱᱟ ᱩᱢ ᱢᱟᱦᱟ
ᱦᱩᱸ ᱦᱩᱸ ᱦᱩᱸ
ᱩᱢ ᱢᱟᱦᱟ ᱥᱟᱹᱨᱫᱤ ᱢᱟᱦᱟ ᱡᱟᱞᱮ ᱢᱟᱦᱟ
ᱦᱮᱸ
ᱢᱮ ᱥᱚᱨᱦᱟᱭ ᱦᱤᱞᱳᱜ ᱥᱚᱨᱦᱟᱭᱚᱜ ᱠᱟᱱᱟ ᱵᱚᱱ᱾ ᱠᱷᱩᱱᱴᱟᱹᱣ ᱡᱟᱦᱟᱸ ᱦᱤᱞᱳᱜ ᱚᱱᱟ ᱞᱟᱦᱟ ᱫᱤᱱ ᱦᱤᱞᱳᱜ ᱫᱚᱵᱚᱱ ᱢᱮᱛᱟᱜ ᱠᱟᱱᱟ ᱡᱟᱦᱟᱸ ᱩᱢ ᱢᱟᱦᱟ ᱢᱟᱱᱮ ᱡᱮ ᱦᱤᱞᱳᱜ ᱵᱚᱱ ᱥᱟᱡᱟᱣ ᱥᱟᱯᱲᱟᱜ ᱠᱟᱱᱟ ᱯᱷᱟᱨᱪᱟᱼᱯᱷᱟᱨᱪᱤ ᱢᱟᱱᱮ... ᱚᱲᱟᱜ ᱫᱩᱣᱟᱹᱨ ᱠᱚ ᱪᱷᱚᱸᱪ ᱪᱷᱚᱲᱟ ᱠᱟᱛᱮᱫ ᱯᱷᱟᱨᱪᱟ ᱯᱷᱟᱨᱪᱤ ᱡᱚᱢ ᱧᱩ᱾ ᱵᱚᱸᱜᱟ ᱵᱩᱨᱩ ᱮᱱ ᱦᱤᱞᱳᱜ ᱫᱚ ᱦᱳᱜ ᱠᱟᱱ ᱛᱟᱢᱟ ᱮ ᱦᱩᱭᱩᱜ ᱠᱟᱱ ᱛᱟᱵᱚᱱᱟ ᱤᱱᱦᱤᱞᱜ ᱫᱚ ᱩᱢ ᱢᱟᱦᱟ᱾
ᱦᱳᱭ ᱜᱚᱝᱠᱮ᱾
ᱛᱟᱯᱚᱨᱮ ᱫᱚ ᱦᱩᱭᱩᱜ ᱠᱟᱱᱟ ᱯᱚᱨᱮᱨ ᱫᱤᱱ ᱫᱚ ᱡᱟᱦᱟᱸ ᱠᱷᱩᱱᱴᱟᱹᱣ ᱥᱚᱨᱦᱟᱭ ᱦᱩᱭᱩᱜ ᱠᱟᱱᱟ ᱥᱟᱹᱨᱫᱤ ᱢᱟᱦᱟ ᱥᱮ ᱵᱚᱸᱜᱟ ᱢᱟᱦᱟ ᱮᱱ ᱦᱤᱞᱳᱜ ᱜᱮ ᱵᱚᱸᱜᱟ ᱵᱩᱨᱩ ᱠᱟᱛᱮᱫ ᱢᱟᱱᱮ ᱠᱷᱩᱱᱴᱟᱹᱣ ᱦᱩᱭᱩᱜᱼᱟ ᱢᱟᱱᱮ ᱮᱱᱦᱤᱞᱳᱜ ᱫᱚ ᱦᱩᱭᱩᱜ ᱠᱟᱱᱟ ᱥᱟᱹᱨᱫᱤ
ᱦᱮᱸ ᱦᱮᱸ
ᱛᱟᱨᱯᱚᱨᱮᱨ ᱫᱤᱱ ᱦᱩᱭᱩᱜ ᱠᱟᱱᱟ ᱡᱟᱞᱮ ᱢᱟᱱᱮ ᱮᱱᱦᱤᱞᱳᱜ ᱫᱚ ᱵᱟᱥᱠᱮ ᱢᱟᱥᱠᱮ ᱡᱟᱦᱟᱸ ᱮᱱᱮᱡ ᱥᱮᱨᱮᱧ ᱦᱩᱭᱩᱜᱼᱟ ᱱᱠᱟ ᱜᱮ ᱟᱨᱚ ᱵᱟᱦᱟ ᱦᱚᱸ ᱨᱮᱱᱟᱜ ᱦᱚᱸ ᱚᱱᱠᱟ ᱯᱮᱭᱟ ᱫᱤᱱ ᱢᱮᱱᱟᱜ ᱟᱠᱟᱫᱟᱹ
ᱦᱩᱸ ᱦᱩᱸ ᱦᱩᱸ ᱚ ᱟᱞᱮ ᱥᱮᱫ ᱫᱚ ᱥᱚᱨᱦᱟᱭ ᱡᱩᱫᱤ ᱞᱤᱧ ᱞᱟᱹᱭᱟ ᱟᱞᱮ ᱥᱮᱫ ᱫᱚ ᱢᱟᱱᱮ ᱢᱚᱬᱮ ᱥ ᱥᱤᱧ ᱢᱚᱬᱮ ᱧᱤᱫᱟᱹ ᱠᱚ ᱢᱟᱱᱟᱣ ᱜᱮᱭᱟ
ᱚ ᱦᱮᱸ ᱢᱚᱬᱮ ᱥᱤᱧ ᱢᱚᱬᱮ ᱥᱤᱧ ᱧᱤᱫᱟᱹ ᱠᱟᱛᱷᱟ ᱨᱮᱞᱤᱧ ᱟᱸᱡᱚᱢ ᱟᱠᱟᱫᱟ ᱢᱮᱱᱠᱷᱟᱱ ᱟᱫᱚ ᱚᱱᱟ ᱫᱤᱱ ᱴᱟᱜ ᱵᱟᱞᱤᱧ ᱫᱤᱥᱟᱹᱭᱫᱟ ᱡᱮ ᱧᱩᱛᱩᱢ ᱛᱮ ᱵᱟᱞᱤᱧ ᱪᱮᱫ ᱚᱱᱠ ᱧᱩᱛᱩ ᱵᱟᱝ ᱛᱟᱦᱮᱱᱟ ᱛᱮᱦᱧ ᱫᱚ ᱩᱢ ᱢᱟᱦᱟ ᱥᱮ ᱵᱚᱸᱜᱟ ᱢᱟᱦᱟ ᱚᱱᱟ ᱵᱟᱞᱤᱧ ᱫᱤᱥᱟᱹᱭᱮᱜ-ᱟ ᱟᱧ ᱫᱚ ᱯᱮᱭᱟ ᱞᱤᱧ ᱫᱤᱥᱟᱹᱭᱮᱫᱟ ᱮ ᱠᱟᱨᱚᱱ ᱛᱮ ᱯᱮᱭᱟ ᱞᱟᱹᱭ ᱠᱮᱫᱟ ᱵᱟᱠᱷᱟᱱ ᱟᱞᱮ ᱥᱮᱫ ᱦᱚᱸ ᱚᱱᱟ ᱢᱚᱬᱮ ᱢᱚᱬᱮ ᱫᱤᱱ ᱜᱮᱠᱚ ᱢᱟᱱᱟᱣ ᱜᱮᱭᱟ
ᱚ ᱟᱞᱮᱥᱮᱫ ᱦᱚ ᱥᱤᱧ ᱢᱚᱬᱮ ᱧᱤᱫᱟᱹ ᱠᱚ ᱢᱟᱱᱟᱣ ᱜᱮᱭᱟ
ᱦᱩᱸ ᱟᱞᱮ ᱥᱮᱫ ᱦᱚ ᱢᱚᱲᱮ ᱥᱤᱧ ᱢᱚᱲᱮ ᱧᱤᱫᱟᱹ ᱟᱫᱚ ᱟᱞᱮ ᱥᱮᱫ ᱦᱚᱸ ᱟᱞᱮ ᱥᱮᱫ ᱦᱚᱸ ᱚᱱᱟ ᱠᱟᱱ ᱜᱮᱭᱟ ᱡᱮ ᱢᱚ ᱢᱚᱬᱮ ᱧᱤᱫᱟᱹ ᱟᱫᱚ ᱟᱹᱞᱤᱧ ᱫᱚ ᱵᱟᱹᱞᱤᱧ ᱫᱤᱥᱟᱹᱭᱮᱫ ᱛᱮ ᱯᱮᱭᱟ ᱠᱟᱛᱷᱟ ᱞᱤᱧ ᱞᱟᱹᱭ ᱠᱮᱫᱟ
ᱚ ᱵᱟᱝ ᱴᱷᱤᱠ ᱜᱮᱭᱟ ᱴᱷᱤᱠ ᱜᱮᱭᱟ ᱜᱚᱝᱠᱮ
ᱚᱱᱟ ᱵᱟᱦᱟ ᱨᱮ ᱵᱚᱨᱚᱝ ᱯᱮ ᱯᱮ ᱫᱤᱱ
ᱦᱮᱸ ᱵᱟᱦᱟ ᱫᱤᱱ ᱫᱚ ᱯᱮ ᱫᱤᱱ
ᱦᱮᱸ
ᱟᱞ ᱟᱞᱮ ᱥᱮᱫ ᱡᱮᱢᱚᱱ ᱢᱚᱬᱮ ᱢᱟᱦᱟ ᱤᱧᱟᱹᱜ ᱩᱦᱟᱹᱨ ᱞᱮᱠᱟ ᱛᱮ ᱟᱫᱚ ᱤᱧ ᱦᱚᱸ ᱥᱚᱴᱷᱤᱠ ᱫᱚᱧ ᱞᱟᱹᱭᱟ ᱥᱮ ᱵᱟᱹᱧ ᱞᱟᱹᱭᱟ ᱵᱟᱹᱧ ᱞᱟᱹᱭ ᱫᱟᱲᱮᱭᱟᱜ ᱠᱟᱱᱟ
ᱵᱟᱝ ᱵᱟᱝ ᱴᱷᱤᱠ ᱜᱮᱭᱟ ᱤᱧ ᱦᱚ ᱢᱚᱬᱮ ᱜᱚᱴᱟᱝᱧ ᱫᱤᱥᱟᱹᱭᱫᱟ ᱟᱫᱚ ᱮᱭ ᱠᱟᱨᱚᱱ ᱛᱮ ᱤᱧ ᱵᱟᱹᱧ ᱫᱤᱥᱟᱹᱭ ᱫᱟ ᱡᱮ ᱢᱚᱬᱮ ᱫᱤᱱ ᱥᱮ ᱯᱮ ᱫᱤᱱ ᱚᱱᱟᱛᱮ ᱯᱮ ᱫᱤᱱ ᱨᱮᱱᱟᱜ ᱜᱤᱧ ᱞᱟᱹᱭ ᱠᱮᱫᱟ ᱟᱫᱚ ᱵᱷᱩᱞ ᱵᱤᱱ ᱥᱩᱫᱷᱨᱟᱹᱣ ᱞᱤᱧᱟ ᱟᱹᱰᱤ ᱟᱹᱰᱤ ᱥᱟᱨᱦᱟᱣ
ᱦᱮᱸ ᱜᱚᱝᱠᱮ ᱡᱮᱢᱚᱱ ᱟᱞᱮᱥᱮᱫ ᱟᱞᱮᱥᱮᱫ ᱞᱮᱠᱟᱧ ᱞᱟᱹᱭᱟ ᱫᱟ ᱦᱳᱭ ᱦᱳᱭ ᱟᱞᱮ ᱪᱮᱫ ᱞᱮᱠᱟᱧ ᱞᱟᱹᱭᱫᱟ ᱢᱟᱱᱮ ᱯᱨᱚᱛᱷᱚᱢ ᱫᱚ ᱩᱢ ᱢᱟᱦᱟ ᱦᱩᱸ
ᱦᱩᱸ
ᱛᱟᱨ ᱯᱚᱨᱮ ᱠᱚ ᱵᱚᱸᱜᱟᱭ ᱜᱮᱭᱟ
ᱦᱮᱸ ᱦᱮᱸ
ᱛᱟᱨ ᱯᱚᱨᱮ ᱤᱭᱟᱹ ᱡᱟᱞᱤ
ᱦᱮᱸ ᱦᱮᱸ ᱡᱟᱞᱮ
ᱨᱮ ᱦᱟᱹᱠᱩ ᱠᱟᱴᱠᱚᱢ
ᱦᱟᱹᱠᱩ ᱠᱟᱴᱠᱚᱢ
ᱦᱮᱸ ᱢᱟᱱᱮ ᱟᱞᱮ ᱥᱮᱫ ᱫᱚ ᱦᱟᱹᱠᱩ ᱠᱟᱴᱠᱚᱢ ᱢᱟᱱᱟᱣ ᱢᱟᱱᱮ ᱦᱟᱹᱠᱩ ᱠᱟᱴᱠᱚᱢ ᱢᱟᱱᱟᱣ ᱦᱤᱞᱳᱜ ᱫᱚ ᱜᱚᱝᱠᱮ ᱪᱮᱫ ᱞᱮᱠᱟᱧ ᱞᱟᱹᱭ ᱟᱵᱤᱱᱟ ᱚᱱᱟ ᱫᱚ ᱢᱟᱱᱮ ᱢᱟᱱᱮ ᱤᱱᱟᱜ ᱫᱚ ᱵᱷᱟᱞᱮ ᱢᱚᱱᱫᱷᱮ ᱠᱚ ᱡᱚᱢᱟ ᱢᱟᱱᱮ ᱡᱤᱞ ᱫᱟᱠᱟ ᱡᱤᱞ ᱦᱟᱹᱠᱩ ᱚᱱᱮ ᱚᱠᱚᱭ ᱪᱮᱫ ᱞᱮᱠᱟᱭ ᱡᱚᱢ ᱫᱟᱲᱮᱤᱜ ᱚᱱᱟ ᱦᱟᱹᱠᱩ ᱠᱟᱴᱠᱚᱢ ᱦᱤᱞᱟᱹᱜ ᱫᱚ
ᱧᱤᱞᱚᱜ ᱥᱟᱹᱨᱫᱤ ᱥᱟᱹᱨᱫᱤ ᱞᱟᱦᱟ ᱦᱤᱞᱳᱜ ᱫᱚ ᱪᱮᱫᱠᱟ ᱢᱟᱱᱮ ᱚᱱᱟ ᱫᱚ
ᱢᱟᱱᱮ ᱟᱫᱚ ᱩᱢ ᱦᱤᱞᱳᱜ ᱜᱮ ᱢᱟᱱᱮ ᱪᱮᱫ ᱞᱮᱠᱟ ᱟᱞᱮ ᱫᱚ ᱯᱨᱚᱛᱷᱚᱢ ᱩᱢ ᱠᱚ ᱞᱟᱹᱭᱟ ᱚᱱᱟ ᱨᱮᱜᱮ
ᱦᱮᱸ ᱩᱱᱞᱜ ᱡᱟᱦᱟᱸ ᱫᱚ ᱥᱟᱯᱷᱟ ᱥᱟᱹᱯᱤ ᱵᱚᱸᱜᱟ ᱵᱩᱨᱩ ᱮᱱ ᱦᱤᱞᱳᱜ
ᱦᱮᱸ ᱦᱮᱸ ᱢᱟᱱᱮ ᱤᱱᱦᱤᱞᱳᱜ ᱢᱟᱱᱮ ᱡᱟᱦᱟ ᱨᱮᱠᱚ ᱢᱟᱱᱮ ᱤᱭᱟᱹ ᱨᱮᱠᱚ ᱪᱟᱞᱟᱜᱼᱟ
ᱦᱩᱸ ᱦᱩᱸ
ᱚᱸᱰᱮ ᱪᱟᱞᱟᱣ ᱠᱟᱛᱮᱜ ᱠᱚ ᱵᱚᱸᱜᱟᱭᱟ
ᱦᱩᱸ
ᱟᱫᱚ ᱟᱹᱞᱤᱧ ᱦᱚᱸ ᱩᱱᱟᱹᱜ ᱯᱚᱯᱟᱨ ᱫᱚ ᱵᱟᱹᱞᱤᱧ ᱞᱟᱹᱭ ᱫᱟᱲᱮᱭᱟᱜᱼᱟ ᱟᱫᱚ ᱵᱟᱨᱦᱮ ᱥᱮᱫ ᱜᱮᱞᱤᱧ ᱛᱟᱦᱮᱸ ᱠᱟᱱᱟ ᱥᱮ ᱟᱫᱚ ᱡᱟᱞᱤᱧ ᱵᱟᱲᱟᱭᱟ ᱢᱟᱱᱮ ᱡᱟᱞᱤ ᱟᱨ ᱦᱟᱹᱠᱩ ᱠᱟᱴᱠᱚᱢ ᱫᱚ ᱢᱤᱫ ᱛᱮᱠᱚ ᱢᱟᱱᱟᱣ ᱜᱮᱭᱟ ᱟᱞᱮ ᱥᱮᱫ ᱫᱚ
ᱟᱪᱪᱷᱟ
ᱟᱨ ᱛᱟᱨᱯᱚᱨ ᱦᱩᱭᱩᱜ ᱠᱟᱱᱟ ᱤᱭᱟᱹ ᱠᱷᱩᱱᱴᱟᱹᱣ
ᱦᱮᱸ ᱠᱷᱩᱱᱴᱟᱹᱣ
ᱠᱷᱩᱱᱴᱟᱹ ᱫᱮ ᱢᱩᱪᱟᱹ ᱦᱩᱭ ᱠᱟᱱᱟ ᱥᱮᱱᱸᱨᱟ ᱠᱚ ᱪᱟᱞ ᱜᱮᱭᱟᱮ ᱟᱞᱮ ᱥᱮ
ᱟᱪᱪᱷᱟ ᱟᱪᱪᱷᱟ ᱦᱮᱸ ᱦᱮᱸ ᱚᱱᱟᱞᱤᱧ ᱟᱹᱰᱤ ᱟᱭᱢᱟ ᱯᱩᱛᱤᱨᱮ ᱯᱟᱲᱦᱟᱣ ᱵᱟᱲᱟ ᱦᱩᱭ ᱟᱠᱟᱱᱟ ᱡᱮ ᱥᱮᱸᱫᱽᱨᱟ ᱠᱚ ᱛᱚ ᱟᱞᱮ ᱥᱮᱫ ᱫᱚ ᱚᱱᱠᱟ ᱥᱮᱸᱫᱽᱨᱟ ᱱᱤᱭᱚᱢ ᱠᱟᱱᱟ ᱢᱮᱱᱠᱷᱟᱱ ᱵᱟᱠᱚ ᱪᱟᱞᱟᱜ ᱜᱮᱭᱟ ᱟᱨᱠᱤ
ᱢᱟᱱᱮ ᱟᱞᱤᱧᱚᱸᱞᱤᱧ ᱧᱮᱞ ᱠᱟᱜᱼᱟ ᱡᱟᱜᱟ ᱠᱤᱪᱷᱩ ᱠᱤᱪᱷᱩ ᱡᱟᱭ ᱨᱮ ᱥᱮᱸᱫᱽᱨᱟ ᱫᱚ ᱵᱟᱠᱚ ᱪᱟᱞᱟᱜᱼᱟ ᱠᱪᱷᱩ ᱡᱟᱭᱜᱟ ᱨᱮᱫᱚ ᱫᱚ ᱪᱮᱫ ᱢᱟᱱᱮ ᱯᱨᱟᱭ ᱡᱟᱭᱜᱟ ᱨᱮᱜᱮᱞᱤᱧ ᱧᱮᱞ ᱟᱠᱟᱟᱜᱼᱟ ᱡᱮ ᱥᱮᱸᱫᱽᱨᱟ ᱫᱚ ᱵᱟᱠᱚ ᱪᱟᱞᱟᱜᱮᱫ ᱜᱮᱭᱟ ᱢᱟᱱᱮ ᱤᱭᱟᱹ ᱦᱤᱞᱳᱜ ᱫᱚ ᱢᱟᱱᱮ ᱥᱚᱨᱦᱟᱭ ᱢᱩᱪᱟᱹᱫ ᱫᱟᱹᱞᱤᱧ ᱫᱚ ᱟᱞᱮ ᱥᱮᱫ ᱫᱚᱠᱚ ᱪᱟᱞᱟᱜ ᱜᱮᱭᱟ ᱟᱨᱦᱚᱸ ᱡᱮᱢᱚᱱ ᱥᱚᱦᱨᱟᱭ ᱠᱷᱚᱱᱟᱜ ᱤᱭᱟᱹ ᱫᱷᱚᱨᱠᱟ ᱥᱮᱸᱫᱽᱨᱟ ᱠᱷᱚᱱᱟᱜ ᱠᱚ ᱨᱩᱣᱟᱹᱲ ᱦᱤᱡᱩᱜ ᱠᱷᱟᱱ ᱚᱱᱟ ᱵᱚᱡᱷᱟ ᱠᱚ ᱛᱚᱧ ᱛᱩᱧ ᱜᱮᱭᱟ ᱥᱮ ᱠᱚ ᱞᱟᱹᱭ ᱜᱮᱭᱟ ᱥᱮ
ᱦᱮᱸ ᱦᱮᱸ ᱵᱮᱥᱴᱡᱷᱟ ᱛᱩᱧ ᱡᱟᱦᱟ ᱫᱚ
ᱦᱮᱸ ᱵᱮᱡᱷᱟ ᱛᱤᱧ ᱚᱱᱟᱠᱚ ᱛᱩᱧ ᱜᱮᱭᱟ ᱟᱫᱚ ᱱᱤᱛᱚᱝ ᱡᱟᱭᱜᱟ ᱦᱤᱥᱟᱹᱵᱽ ᱛᱮᱦᱚᱸ ᱢᱤᱫᱴᱟᱝ ᱤᱭᱟᱹ ᱱᱤᱭᱚᱢ ᱠᱚᱨᱮᱱᱟᱜ ᱥᱮ ᱠᱟᱞᱪᱟᱨ ᱠᱚᱨᱮᱱᱟᱜ ᱯᱚᱨᱤᱵᱚᱨᱛᱚᱱ ᱛᱟᱦᱮᱸ ᱠᱟᱱᱟ ᱥᱮ
ᱦᱩᱸ ᱦᱩᱸ ᱦᱩᱸ ᱦᱩᱸ
ᱟᱫᱚ ᱥᱟᱱᱛᱟᱲ ᱫᱚ ᱡᱩᱫᱚ ᱜᱮ ᱥᱟᱱᱛᱟᱲ ᱠᱟᱱ ᱜᱮᱭᱟᱵᱚᱱ
ᱦᱮᱸ ᱦᱮᱸ ᱦᱮᱸ ᱟᱫᱚ ᱚᱱᱟᱜᱮ ᱠᱟᱹᱴᱤᱡ ᱱᱤᱭᱚᱢ ᱠᱚᱫᱚ ᱦᱟᱱᱛᱮ ᱱᱟᱛᱮ ᱜᱮᱭᱟ ᱦᱩᱸ ᱠᱟᱛᱷᱟ ᱨᱮᱜᱮ ᱠᱚ ᱢᱮᱱ ᱫᱮᱥ ᱜᱩᱱ ᱵᱮᱥ
ᱦᱮᱸ ᱫᱮᱥ ᱵᱤᱱᱟᱹ ᱵᱮᱥ ᱮᱠᱫᱚᱢ ᱥᱚᱴᱷᱤᱠ ᱵᱤᱱ ᱞᱟᱹᱭ ᱠᱫ ᱜᱚᱢᱠᱮ ᱵᱟᱦᱟᱸ ᱫᱚ ᱜᱚᱝᱠᱮ ᱢᱟᱱᱮ ᱪᱮᱫᱞᱮᱠᱟ ᱚᱱᱟ ᱫᱚ ᱯᱮ ᱢᱟᱦᱟ ᱜᱮᱛᱚ ᱦᱮᱸ ᱥᱮ
ᱦᱮᱸ ᱯᱮ ᱢᱟᱦᱟ ᱜᱮᱞᱤᱧ ᱵᱟᱲᱟᱭᱟ ᱛᱚ ᱟᱞᱮᱥᱮᱫ ᱫᱚ ᱩᱢ ᱥᱟᱹᱨᱫᱤ ᱡᱟᱞᱮ ᱡᱟᱦᱟᱸ ᱫᱚ ᱵᱟᱥᱠᱮ ᱢᱟᱦᱟ ᱜᱮ ᱡᱟᱞᱤ ᱦᱚ ᱵᱚᱱ ᱢᱮᱛᱟᱜ ᱠᱟᱱ ᱮᱱᱦᱤᱞᱳᱜ ᱫᱚ ᱫᱟᱜ ᱠᱚᱵᱚᱱ ᱫᱩᱞᱫᱟ ᱫᱟᱜ ᱠᱚᱠᱚ ᱫᱩᱞ ᱡᱮᱱᱚᱼᱟ ᱦᱮᱸ
ᱠᱮ ᱭᱟᱠᱚ ᱡᱚᱛᱚ ᱢᱩᱪᱟᱹᱫ ᱫᱤᱱ
ᱦᱩᱸᱟᱨ ᱯᱩᱭᱞᱩ ᱢᱟᱦᱟ ᱫᱚ ᱡᱟᱦᱟᱸ ᱫᱚ ᱦᱩᱭᱩᱜ ᱠᱟᱱᱟ ᱮᱱᱟᱹᱦᱤᱞᱳᱜ ᱡᱚᱢ ᱧᱩ ᱛᱟᱨᱯᱚᱨᱮ ᱢᱟᱱᱮ ᱩᱢ ᱢᱟᱦᱟ ᱜᱮ ᱡᱟᱦᱟᱸ ᱫᱚ ᱠᱚ ᱢᱮᱛᱟᱜ ᱠᱟᱱ ᱡᱚᱢ ᱧᱩ ᱛᱟᱨᱯᱚᱨᱮ ᱤᱱᱟᱹᱦᱤᱞᱳᱜ ᱜᱮ ᱧᱤᱫᱟᱹ ᱵᱮᱲᱟ ᱱᱟᱭᱠᱮ ᱨᱟᱪᱟᱨᱮ ᱡᱟᱦᱟᱸ ᱫᱚ ᱨᱩᱢ ᱠᱚ ᱰᱟᱠᱟᱣ ᱥᱮ
ᱵᱚᱸᱜᱟ ᱰᱟᱠᱟᱣ
ᱦᱮᱸ ᱵᱚᱸᱜᱟ ᱰᱟᱠᱟᱣ ᱟᱨ ᱛᱟᱨᱯᱚᱨᱮᱨ ᱫᱤᱱ ᱫᱚ ᱥᱟᱹᱨᱫᱤ ᱮᱱᱮᱡ ᱥᱮᱨᱮᱧ ᱵᱚᱸᱜᱟ ᱵᱩᱨᱩ ᱡᱟᱦᱮᱨ ᱛᱷᱟᱱ ᱨᱮᱵᱚᱱ ᱯᱮᱲᱟ ᱯᱟᱹᱲᱦᱟᱹ ᱢᱟᱵᱚᱱ ᱱᱮᱶᱛᱟ ᱠᱟᱠᱚᱣᱟ ᱦᱮᱸ
ᱦᱮᱸ ᱦᱮᱸ
ᱟ ᱜᱚᱝᱠᱮ ᱢᱟᱱᱮ ᱢᱟᱜ ᱢᱚᱬᱮ ᱫᱚ ᱪᱮᱫ ᱞᱮᱠᱟ ᱦᱩᱭᱩᱜ ᱜᱮᱭᱟ ᱟᱯᱮ ᱫᱚ ᱜᱚᱝᱠᱮ
ᱢᱟᱜ ᱢᱚᱬᱮ ᱟᱨ ᱵᱟᱦᱟ ᱟᱹᱞᱤᱧ ᱫᱚ ᱢᱟᱱᱮ ᱡᱟᱦᱟᱸ ᱦᱤᱥᱟᱹᱵ ᱛᱮᱞᱤᱧ ᱟᱛᱩ ᱠᱚᱨᱮ ᱞᱤᱧ ᱧᱮᱞ ᱟᱠᱟᱫᱟ ᱢᱟᱱᱮ ᱵᱟᱦᱟ ᱢᱟᱜ ᱢᱚᱬᱮ ᱫᱚ ᱥᱩᱫᱷᱩ ᱵᱚᱸᱜᱟ ᱵᱩᱨᱩ ᱴᱷᱮᱱ ᱯᱷᱟᱨᱟᱠᱚᱜᱼᱟ ᱢᱟᱱᱮ ᱡᱮ ᱢᱟᱜ ᱢᱚᱬᱮ ᱨᱮᱫᱚ ᱱᱚᱣᱟ ᱠᱚ ᱞᱟᱜᱟᱜᱼᱟ ᱥᱮ ᱱᱩᱭ ᱢᱮᱨᱚᱢ ᱢᱟᱱᱮ ᱫᱟᱨᱮ ᱠᱚ ᱡᱟᱦᱟᱸᱭ ᱠᱚ ᱞᱟᱜᱟᱜᱼᱟ ᱫᱚ
ᱦᱚᱭ ᱦᱚᱭ
ᱚᱱᱟ ᱠᱚ ᱚᱱᱟ ᱠᱚᱜᱮ ᱛᱮ ᱢᱟᱱᱮ ᱟᱞᱟᱫᱟ ᱟᱞᱟᱫᱟ ᱧᱮᱞ ᱧᱟᱢᱚᱜ ᱢᱟᱱᱮ ᱡᱤᱱᱤᱥ ᱫᱚ ᱤᱱᱟᱹᱜᱮ ᱢᱟᱱᱮ ᱦᱚᱭᱛᱳ ᱱᱤᱭᱟᱹ ᱵᱟᱨ ᱫᱚ ᱱᱩᱭᱮ ᱞᱟᱜᱟᱜᱼᱟ ᱱᱩᱭᱴᱟᱜ ᱱᱚᱝᱠᱟᱱ ᱱᱩᱭᱴᱟᱜ ᱫᱟᱲᱮ ᱞᱟᱜᱟᱜᱼᱟ ᱥᱮ ᱚᱱᱟ ᱨᱮᱱᱟᱜ ᱞᱤᱧ ᱵᱟᱲᱟᱭ ᱡᱟ ᱚᱱᱟ ᱨᱮᱱᱟᱜ ᱟᱨ ᱯᱷᱟᱨᱟᱠ ᱧᱮᱞ ᱧᱟᱢᱚᱜᱼᱟ ᱵᱟᱦᱟ ᱠᱷᱚᱱᱟᱜ ᱟᱫᱚ ᱢᱟᱱᱮ ᱢᱟᱱᱮ ᱚᱱᱟ ᱫᱚ ᱵᱟᱦᱟ ᱢᱟᱜ ᱢᱚᱬᱮ ᱮᱠᱤ ᱫᱚ ᱮᱠᱤ ᱡᱤᱱᱤᱥ ᱠᱟᱱ ᱜᱮᱭᱟ ᱥᱩᱫᱩ ᱵᱚᱸᱜᱟ ᱵᱩᱨᱩ
ᱚ ᱢᱟᱱᱮ ᱚᱱᱮ ᱫᱟᱲᱮ ᱨᱮᱱᱟᱜ ᱵᱷᱟᱲᱟ ᱠᱚ ᱢᱮᱱᱟᱜᱼᱟ ᱵᱚᱸᱜᱟ ᱵᱩᱨᱩ ᱨᱮᱱᱟᱜ ᱵᱷᱟᱲᱟ ᱦᱚᱭ ᱜᱚᱝᱠᱮ
ᱦᱩᱸ ᱦᱩᱸᱟᱹᱞᱤᱧᱟᱜ ᱩᱭᱦᱟᱹᱨ ᱛᱮ ᱡᱟᱦᱟᱸ ᱛᱤᱱᱟᱹᱜ ᱵᱟᱠᱷᱟᱱ ᱮᱠᱤ ᱜᱮᱞᱤᱧ ᱧᱮᱞ ᱟᱹᱜᱩ ᱵᱟᱦᱟ ᱢᱟᱜ ᱢᱚᱬᱮ ᱦᱩᱭᱛᱚ ᱵᱚᱸᱜᱟ ᱵᱚᱸᱜᱟ ᱵᱩᱨᱩ ᱴᱷᱮᱱ ᱜᱮ ᱛᱚᱯᱷᱟᱛ ᱫᱚ ᱢᱮᱱᱟᱜ ᱟᱠᱟᱫᱟ ᱦᱮ ᱠᱟᱹ
ᱟᱞᱮᱥᱮᱫ ᱫᱚ ᱢᱟᱱᱮ ᱵᱟᱹᱞᱤᱧ ᱧᱮᱞ ᱟᱠᱟᱫᱼᱟ ᱥᱮ ᱢᱟᱜ ᱢᱚᱬᱤ ᱠᱚᱫᱚ ᱟᱞᱮ ᱥᱮᱫ ᱫᱚ ᱢᱟᱱᱮ ᱢᱟᱜ ᱢᱚᱬᱮ ᱫᱚ ᱵᱟᱝ ᱦᱩᱭᱩᱜ ᱜᱮᱭᱟ ᱞᱟᱹᱭ ᱞᱮᱠᱷᱟᱡ ᱫᱚ ᱚᱱᱟ ᱟᱞᱮ ᱟᱞᱮ ᱫᱤᱥᱚᱢ ᱥᱮᱫ ᱫᱚ ᱦᱚᱸᱜᱼᱚᱭ ᱱᱛᱮᱳ ᱢᱟᱱᱮ ᱟᱞᱤᱧ ᱦᱚᱸ ᱵᱟᱦᱮᱨᱮ ᱫᱤᱥᱚᱢ ᱥᱮᱫ ᱪᱮᱫ ᱟᱹᱞᱤᱧᱟᱜ ᱥᱴᱟᱰᱤ ᱠᱚᱞᱤᱧ ᱠᱚᱢᱯᱞᱤᱴ ᱮᱫᱟ᱾
ᱟᱪᱪᱷᱟ ᱟᱪᱪᱷᱟ᱾
ᱟᱫᱚ ᱚᱱᱟᱜᱮ ᱱᱛᱮ ᱜᱮᱞᱤᱧ ᱧᱮᱞᱫᱟ ᱚᱞᱚᱜ ᱯᱟᱲᱦᱟᱜ- ᱚᱞᱚᱜ ᱯᱟᱲᱦᱟᱜ ᱡᱤᱭᱚᱱ ᱨᱮ ᱟᱭᱢᱟ ᱠᱤᱪᱷᱩ ᱞᱤᱧ ᱧᱮᱞ ᱠᱮᱫᱟ ᱮ ᱢᱮᱱᱛᱮ ᱱᱟ ᱡᱤᱱᱤᱥ ᱞᱤᱧ ᱥᱮᱬᱟᱭᱮᱫᱟ ᱡᱮᱢᱚᱱ ᱢᱟᱜ ᱢᱚᱬᱮ ᱫᱚ ᱵᱟᱹᱞᱤᱧ ᱟᱸᱡᱚᱢ ᱵᱟᱲᱟ ᱠᱟᱜᱼᱟ ᱛᱤᱥ ᱦᱚᱸ᱾ ᱚᱱᱟ ᱠᱚᱞᱤᱮᱧ ᱧᱮᱞ ᱮᱫᱟ
ᱦᱩᱸ
ᱧᱮᱞ ᱠᱟᱛᱮᱜ ᱟᱭᱢᱟ ᱠᱤᱪᱷᱩ ᱜᱮ ᱪᱮᱫᱚᱜ ᱠᱟᱱᱟ ᱡᱟᱭᱜᱟ ᱦᱤᱥᱟᱹᱵ ᱛᱮ ᱱᱟᱣᱟ ᱱᱟ ᱡᱟᱭᱜᱟ ᱨᱮᱱᱟᱜ ᱟᱭᱢᱟ ᱠᱤᱪᱷᱩ ᱡᱤᱱᱤᱥ ᱠᱚ ᱪᱮᱫ ᱦᱩᱭᱩᱜ ᱠᱟᱱᱟᱹ ᱾
ᱦᱮᱸ ᱦᱮᱸ ᱛᱚ ᱱᱚᱝᱠᱟ ᱛ ᱪᱮᱫᱚᱜ ᱟᱵᱚᱣᱟᱜ ᱡᱤᱱᱤᱥ ᱠᱚ ᱡᱮ ᱢᱤᱫ ᱡᱟᱭᱜᱟ ᱨᱮᱢ ᱛᱟᱸᱦᱞᱮ ᱠᱷᱟᱱ ᱫᱚ ᱟᱢ ᱞᱟᱹ ᱟᱠᱚ ᱡᱮ ᱟᱢ ᱵᱟᱦᱨᱮ ᱵᱟᱢ ᱩᱰᱩᱠ ᱞᱮᱠᱷᱟᱱ ᱠᱳᱱᱳ ᱡᱤᱱᱤᱥ ᱵᱟᱢ ᱥᱮᱬᱟᱭᱢᱟᱠᱚ ᱡᱮ ᱩᱫᱟᱦᱚᱨᱚᱱ ᱥᱚᱨᱚᱨᱩᱯ ᱡᱮᱢᱚᱱ ᱠᱩᱧᱤ ᱨᱚᱴᱮ ᱠᱩᱸᱧ ᱨᱮᱱ ᱨᱚᱴᱮᱡ ᱫᱚ ᱢᱟᱱᱮᱭᱟ ᱱᱚᱣᱟᱣᱟᱜ ᱜᱮ ᱢᱟᱨᱟᱝ ᱫᱚᱦᱭᱟ᱾
ᱮᱠᱫᱚᱢ ᱮᱠᱫᱚᱢ ᱮᱠᱫᱚᱢ ᱟᱹᱰᱤ ᱠᱮᱴᱮᱡ ᱵᱮᱱ ᱥᱟᱵ ᱠᱟᱜᱼᱟ ᱜᱚᱢᱠᱮ ᱟᱵᱮᱱ ᱫᱟᱠᱟᱨᱮ ᱡᱮᱢᱚᱱ ᱠᱩᱦᱩᱸ ᱴᱷᱤᱠ ᱜᱮᱭᱟ ᱚᱱᱮ ᱠᱩᱸᱧᱤ ᱨᱴᱮᱡ ᱡᱮᱢᱚᱱ᱾
ᱩᱱᱤ ᱫᱚ ᱢᱚᱱᱮᱭᱟ ᱡᱮ ᱱᱚᱣᱟᱜ ᱜᱮ ᱱᱚᱣᱟᱜ ᱜᱮ ᱢᱟᱨᱟᱝ ᱫᱚᱨᱭᱟ ᱫᱚ ᱱᱚᱣᱟ ᱜᱮ ᱢᱟᱨᱟᱝ ᱫᱚᱨᱭᱟ ᱵᱟᱹᱱᱩᱜ ᱠᱟᱫᱟ ᱢᱮᱱᱠᱷᱟᱱ᱾
ᱫᱟᱨᱭᱟᱫ ᱟᱨ ᱵᱟᱹᱱᱩᱜ ᱜᱮᱭᱟ᱾
ᱦᱩᱸ ᱢᱮᱱᱠᱷᱟᱱ ᱚᱱᱟ ᱠᱩᱧ ᱠᱷᱚᱱᱟᱜ ᱡᱚᱠᱷᱚᱱᱮᱢ ᱩᱰᱩᱠᱮᱭᱟ ᱩᱱᱤᱮ ᱵᱩᱡᱟ ᱡᱮ ᱵᱟᱝ ᱱᱚᱣᱟ ᱠᱷᱚᱱᱟᱜ ᱦᱚᱸ ᱟᱨᱦᱚᱸ ᱢᱟᱨᱟᱝ ᱜᱮᱭᱟ᱾
ᱮᱠᱫᱚᱢ ᱮᱠᱫᱚᱢ ᱜᱚᱝᱠᱮ᱾
ᱢᱮᱱᱠᱷᱟᱱ ᱚᱱᱠᱟᱜᱮ ᱟᱵᱚ ᱢᱟᱹᱱᱢᱤ ᱦᱚᱸ ᱡᱮᱢᱚᱱ ᱚᱲᱟᱜ ᱠᱷᱚᱱᱟᱜ ᱵᱟᱨᱦᱨᱮ ᱵᱟᱢ ᱫᱟᱬᱟ ᱞᱮᱱᱠᱷᱟᱱ ᱛᱤᱥ ᱨᱮᱦᱚᱸ ᱮᱴᱟᱜ ᱡᱤᱱᱤᱥ ᱵᱟᱢ ᱥᱮᱬᱟ ᱫᱟᱲᱮᱭᱟᱜᱼᱟ ᱥᱮ ᱵᱟᱢ ᱪᱮᱫ ᱫᱟᱲᱮᱭᱟᱜᱼᱟ᱾
ᱦᱳᱭ ᱦᱳᱭ ᱦᱳᱭ᱾ ᱢᱟᱱᱮ ᱵᱟᱨᱦᱮ ᱢᱟᱱᱮ ᱚᱲᱟᱜ ᱠᱷᱚᱱᱟᱜ ᱵᱟᱨᱦᱮ ᱫᱤᱥᱚᱢ ᱥᱮᱫ ᱩᱰᱩᱠᱚᱜᱼᱟ ᱛᱚᱵᱮ ᱱᱟᱣᱟ᱾
ᱛᱚᱵᱮ ᱡᱮᱢ ᱵᱟᱰᱟᱭᱟᱢ ᱥᱮᱬᱟᱭᱟᱢ ᱦᱚᱲ ᱥᱟᱶ ᱢᱮᱥᱟᱜ ᱦᱩᱭᱩᱜᱼᱟ ᱛᱚᱵᱮ ᱛᱚ ᱟᱢ ᱱᱟᱣᱟ ᱱᱟᱣᱟ ᱡᱤᱱᱤᱥᱢ ᱥᱮᱬᱟᱭᱟ ᱱᱟᱣᱟ ᱱᱟᱣᱟ ᱦᱚᱲ ᱥᱟᱶ ᱮᱢ ᱩᱯᱨᱩᱢ ᱯᱚᱨᱤᱪᱚᱭ ᱨᱚᱲ ᱞᱟᱸᱫᱟ ᱦᱩᱭᱩᱜᱼᱟ ᱛᱚᱵᱮ ᱱᱟᱣᱟ ᱡᱤᱱᱤᱥ ᱮᱢ ᱥᱮᱬᱟᱭᱟ᱾
ᱦᱩᱸ ᱦᱩᱸ ᱛᱚᱵᱮ ᱥᱮ ᱱᱤᱭᱟᱹ ᱫᱤᱥᱚᱢ ᱫᱩᱱᱤᱭᱟᱹ ᱨᱮᱱᱟᱜ ᱪᱟᱞ ᱰᱷᱟᱞ
ᱪᱟᱞ ᱰᱷᱟ ᱦᱮᱸ ᱦᱮᱸ ᱦᱮᱸ᱾
ᱦᱩᱸ
ᱚᱱᱮ ᱠᱟᱛᱷᱟ ᱨᱮᱜᱮ ᱵᱟᱠᱚ ᱞᱟᱹᱭᱟ ᱟᱢ ᱫᱚ ᱠᱩᱧ ᱨᱚᱴᱮ ᱥᱮ ᱱᱩᱭ ᱫᱚ ᱠᱩᱧ ᱨᱚᱴᱮ ᱢᱟᱱᱮ ᱩᱱᱤ ᱫᱚ ᱮᱭ ᱠᱟᱨᱚᱱ ᱛᱮᱠᱚ ᱢᱮᱛᱟᱭᱼᱟ ᱩᱱᱤ ᱫᱚ ᱪᱮᱫ ᱜᱮ ᱵᱟᱭ ᱵᱟᱲᱟᱭᱟ ᱢᱟᱱᱮ ᱩᱱᱤ ᱫᱚ ᱫᱟᱬᱟ ᱜᱮ ᱵᱟᱭ ᱫᱟᱬᱟ ᱟᱠᱟᱫᱟ᱾
ᱢᱟᱱᱮ ᱟᱭᱟᱜ ᱢᱮᱱᱛᱮᱫᱚ ᱟᱡ ᱛᱮᱜᱮ ᱥᱚᱨᱮᱥᱮ ᱞᱟᱹᱭᱟᱹᱜᱼᱟ᱾ ᱠᱤᱱᱛᱩ ᱫᱩᱱᱭᱟᱹ ᱩᱱᱤ ᱫᱚ ᱵᱟᱦᱨᱮ ᱫᱚ ᱩᱰᱩᱠ ᱠᱟᱛᱮᱜ ᱫᱚ ᱵᱟᱭ ᱧᱮᱞ ᱠᱟᱜᱼᱟ ᱛᱤᱥ ᱦᱚᱸ᱾ ᱦᱮᱸ ᱮᱠᱫᱚᱢ ᱮᱠᱫᱚᱢ ᱟᱹᱰᱤ ᱠᱮᱴᱮᱡ ᱜᱮᱵᱮᱱ ᱥᱟᱵ ᱠᱟᱡᱟᱠ ᱠᱟᱜᱼᱟ ᱵᱮᱱ᱾
ᱦᱮ ᱦᱸ ᱟᱨ ᱧᱮᱞ ᱵᱤᱱ ᱥᱮ ᱡᱟᱦᱟᱸᱭ ᱡᱟᱦᱟᱸᱭ ᱠᱚ ᱥᱤᱠᱷᱤᱛᱚ ᱜᱮᱭᱟ
ᱦᱮᱸ
ᱟᱛᱩ ᱴᱚᱞᱟ ᱚᱲᱟᱜ ᱠᱚᱨᱮ ᱵᱮᱱ ᱧᱮᱞ ᱠᱚᱣᱟ ᱡᱟᱦᱟᱸᱭ ᱛᱚ ᱥᱤᱠᱠᱷᱤᱛᱚ ᱜᱮᱭᱟ ᱠᱚ ᱚᱱᱠᱟᱱ ᱦᱚᱲᱟᱜ- ᱢᱟᱱᱮ ᱢᱚᱪᱟ ᱫᱚ ᱵᱟᱹᱱᱩᱜ ᱟᱠᱟᱫᱟ ᱡᱮ ᱤᱧ ᱱᱚᱣᱟᱧ ᱵᱟᱲᱟᱭᱟ ᱥᱮ ᱚᱱᱠᱟᱱᱟᱜ ᱤᱧ ᱵᱟᱲᱟᱭᱟ ᱚᱱᱠᱟ ᱦᱚᱲᱟᱜ ᱫᱚ ᱢᱚᱪᱟ ᱫᱚ ᱵᱟᱹᱱᱩᱜᱼᱟ ᱫᱟ ᱡᱟᱦᱟᱸᱭ ᱦᱳᱭᱛᱳ ᱠᱟᱹᱴᱤᱡ ᱮ ᱥᱮᱬᱟ ᱟᱠᱟᱫᱟᱭ ᱠᱟᱹᱴᱤᱡ ᱚᱠᱟᱹ ᱥᱮᱵᱷᱮᱱ ᱮᱭᱤᱴ ᱫᱷᱟᱹᱵᱤᱡ ᱮ ᱯᱟᱲᱦᱟᱣ ᱟᱠᱟᱱᱟ ᱯᱷᱟᱭᱤᱵᱽ ᱥᱤᱠᱥ ᱫᱷᱟᱹᱵᱤᱡ ᱩᱱᱠᱩᱣᱟᱜ ᱢᱚᱪᱟ ᱵᱤᱧ ᱧᱮᱞᱟ ᱡᱮ ᱱᱚᱝᱠᱟ ᱚᱱᱠᱟ ᱪᱮᱫ ᱞᱤᱧ ᱞᱟᱹᱭᱟ ᱢᱟᱱᱮ ᱤᱱᱟᱹ ᱱᱤᱭᱟᱹ ᱠᱚ ᱠᱩᱞᱤ ᱵᱟᱲᱟ ᱢᱮᱭᱟ ᱡᱮ ᱟᱵᱤᱱ ᱵᱤᱱ ᱵᱩᱡᱽ ᱫᱟᱲᱮᱭᱟᱜ ᱠᱟᱱ ᱜᱮᱭᱟ᱾
ᱢᱟᱱᱮ ᱪᱮᱞᱮᱠᱟ ᱞᱟᱹᱭᱟᱠᱚ ᱢᱟᱱᱮ ᱜᱮᱭᱟᱱ ᱫᱚ ᱯᱩᱨᱟᱹ ᱜᱮᱭᱟᱱ ᱚᱞᱯᱚ ᱜᱮᱭᱟᱱ ᱫᱚ ᱢᱟᱱᱮ ᱜᱩᱡᱩᱜ ᱥᱚᱢᱟᱱ᱾ ᱟᱹᱞᱤᱧᱟᱜ ᱢᱮᱱ ᱛᱮᱫᱚ ᱚᱱᱟ ᱯᱩᱨᱟᱹ ᱜᱮᱭᱮᱱᱮᱢ ᱦᱟᱛᱟᱣ ᱞᱮᱠᱷᱟᱡ ᱛᱚᱵᱮ ᱜᱮ ᱢᱤᱫ ᱴᱟᱝ ᱢᱟᱱᱮ ᱵᱷᱟᱜᱮᱢ ᱤᱭᱟᱹᱭᱟ ᱚᱞᱯᱚ ᱜᱮᱭᱟᱱ ᱫᱚ ᱵᱟ ᱵᱟᱝ ᱦᱟᱛᱟᱣ ᱜᱮ ᱴᱷᱤᱠᱟ
ᱦᱩᱸ
ᱱᱚᱶᱟ ᱟᱹᱛᱩ ᱠᱚᱨᱮ ᱦᱚᱸ ᱧᱮᱞᱚᱜ ᱜᱮᱭᱟ ᱥᱮ ᱟᱨ ᱱᱮᱛᱟᱨ ᱢᱟ ᱢᱟᱱᱮ ᱦᱟᱺᱰᱤ ᱯᱟᱹᱣᱨᱟᱹ ᱨᱮ ᱡᱟ ᱠᱚ ᱤᱭᱟᱹ ᱪᱟᱵᱟ ᱣᱟᱠᱟᱱᱟ᱾
ᱦᱩᱸ ᱦᱩᱸ ᱦᱩᱸ
ᱛᱟᱦᱞᱮ ᱛᱟᱦᱞᱮ ᱜᱚᱝᱠᱮ ᱱᱤᱛᱚᱜ ᱫᱷᱟᱨᱟ ᱪᱮᱫ ᱠᱚᱵᱮᱱ ᱪᱤᱠᱟᱹ ᱵᱟᱲᱟᱭᱮᱫᱟ ᱟᱵᱮᱱ ᱫᱚ?
ᱱᱤᱛᱚᱜ ᱫᱚ ᱱᱤᱛᱚᱜ ᱵᱚᱞ ᱛᱮ ᱢᱟᱱᱮ ᱟᱹᱞᱤᱧᱟᱜ ᱚᱞᱚᱜ ᱡᱤᱭᱚᱱ
ᱦᱮᱸ ᱚᱞᱚᱜ ᱡᱤᱭᱚᱱ ᱨᱮᱱᱟᱜ
ᱚᱞᱚᱜ ᱡᱤᱭᱚᱱ ᱨᱮᱫᱚ ᱱᱤᱛᱚᱜ ᱫᱚ ᱱᱚᱜᱼᱚᱭ ᱠᱚᱞᱮᱡᱽ ᱪᱟᱞᱩ ᱟᱠᱟᱱᱟ ᱥᱟᱶᱛᱮ ᱠᱟᱹᱢᱤ ᱠᱚ ᱨᱮᱱᱟᱜ ᱡᱟᱦᱟᱸ ᱯᱷᱨᱚᱢ ᱠᱚ ᱩᱰᱩᱠᱚᱜ ᱠᱟᱱᱟ ᱚᱱᱟ ᱠᱚ ᱜᱮ ᱯᱷᱤᱞᱟᱯ ᱵᱟᱲᱟ ᱦᱩᱭᱩᱜ ᱠᱟᱱᱟ ᱪᱮᱥᱴᱟ ᱫᱚ ᱪᱮᱥᱴᱟ ᱨᱮᱜᱮ ᱢᱮᱱᱟᱜ ᱟᱠᱟᱫᱤᱧᱟ ᱟᱨᱠᱤ
ᱚᱸ ᱦᱳᱭ ᱦᱚᱭ ᱦᱚᱭ ᱪᱮᱥᱴᱟ ᱫᱚ ᱪᱮᱥᱴᱟ ᱨᱮᱜᱮ ᱛᱟᱦᱮᱸ ᱫᱚᱨᱠᱟᱨ
ᱦᱩᱸ ᱦᱩᱸ ᱠᱚᱞᱮᱡᱽ ᱥᱟᱶ ᱥᱟᱶᱛᱮ ᱠᱚᱞᱮᱡᱽ ᱥᱟᱶ ᱥᱟᱶᱛᱮ ᱮᱴᱟᱜ ᱠᱤᱪᱷᱩ ᱦᱚᱸ ᱦᱟᱸᱜ ᱮᱴᱟᱜ ᱠᱤᱪᱩ ᱵᱚᱞ ᱛᱮ ᱢᱟᱱᱮ ᱪᱮᱫ ᱪᱟᱹᱠᱨᱤ ᱜᱮᱛᱚ ᱡᱚᱛᱚ ᱪᱟᱹᱠᱨᱤ ᱠᱟᱛᱮᱜ ᱜᱮᱛᱚ ᱵᱚᱱ
ᱦᱮᱸ ᱜᱚᱝᱠᱮ ᱱᱤᱭᱟᱹ ᱫᱚ ᱠᱟᱛᱷᱟ ᱠᱟᱱ ᱜᱮᱭᱟ ᱡᱚᱛᱚ ᱦᱚᱲ ᱜᱮ ᱪᱟᱹᱠᱨᱤ ᱟᱥᱛᱮ ᱜᱮᱵᱚᱱ ᱯᱟᱲᱦᱟᱜ ᱠᱟᱱᱟ᱾
ᱛᱚᱵᱮ ᱱᱤᱛᱚᱜ ᱠᱷᱚᱱᱟᱜ ᱵᱟᱢ ᱪᱮᱥᱴᱟ ᱞᱮᱠᱷᱟᱱ ᱥᱮ ᱵᱚᱭᱮᱥ ᱫᱚ ᱵᱟᱭ ᱛᱟ. ᱸᱜᱤ ᱠᱟᱢᱟ ᱥᱮ ᱯᱟᱨᱚᱢ ᱪᱟᱞᱟᱜᱼᱟ ᱛᱟᱯᱚᱨᱮ ᱦᱮᱸ ᱚᱠᱛᱚ ᱨᱮᱜᱮ ᱦᱩᱸ
ᱚᱱᱟ ᱚᱠᱛᱚ ᱥᱟᱶ ᱥᱟᱶᱜᱮ ᱟᱢᱦᱚᱸ ᱪᱟᱞᱟᱜ ᱞᱟᱜᱟᱣᱢᱟ ᱚᱠᱛᱚ ᱫᱚ ᱛᱤᱥ ᱦᱚᱸ ᱵᱟᱢ ᱱᱮ ᱦᱚᱲ ᱞᱟᱹᱜᱤᱫ ᱫᱚ ᱵᱟᱭ ᱛᱤᱸᱜᱩᱱᱟ
ᱚᱠᱛᱚ ᱫᱚ ᱛᱤᱥ ᱦᱚᱸ ᱵᱟᱭ ᱛᱟᱹᱸᱜᱤ ᱢᱮᱭᱟ
ᱦᱩᱸ
ᱟᱨ ᱵᱟᱝ ᱨᱮᱦᱚᱸ ᱱᱤᱛᱚᱜ ᱠᱷᱚᱱ ᱱᱤᱛᱚᱜ ᱠᱷᱚᱱ ᱵᱟᱢ ᱪᱮᱥᱴᱟ ᱞᱮᱠᱷᱟᱱ ᱦᱟᱯᱮ ᱢᱤᱫ ᱴᱮᱱ ᱵᱚᱭᱮᱥ ᱦᱩᱭ ᱞᱮᱱᱠᱷᱟᱱ ᱡᱮ ᱫᱚᱥ ᱴᱮᱡ ᱵᱚᱭᱮᱥ ᱦᱩᱭ ᱞᱮᱱ ᱛᱟᱢ ᱠᱷᱟᱱ ᱢᱟᱱᱮ ᱪᱮᱫ ᱤᱧ ᱞᱟᱹᱭᱟ ᱚᱱᱮ ᱥᱚᱝᱥᱟᱨ ᱨᱮᱱᱟᱜ ᱪᱟᱯ ᱢᱟᱱᱮ ᱞᱟᱫᱮᱭᱟᱢᱟᱠᱚ᱾
ᱦᱟᱭ ᱜᱚᱝᱠᱮ ᱢᱟᱱᱮ ᱚᱱᱟ ᱫᱚ ᱢᱤᱫ ᱴᱮᱱ ᱤᱭᱟᱹ ᱞᱮᱠᱟ ᱠᱟᱱᱟ ᱢᱟᱱᱮ ᱱᱤᱛᱚᱜ ᱵᱟᱢ ᱪᱮᱥᱴᱟ ᱞᱮᱠᱷᱟᱱ ᱱᱤᱨᱫᱤᱥᱴᱚ ᱵᱚᱭᱮᱥ ᱦᱮᱡ ᱞᱮᱱ ᱠᱷᱟᱡ ᱜᱮ ᱥᱚᱝᱥᱟᱨ ᱨᱮᱱᱟᱜ ᱪᱟᱯ ᱫᱚ ᱚᱴᱟᱢᱮᱴᱤᱠᱞᱤ ᱦᱤᱡᱩᱜᱼᱟ
ᱟᱪᱷᱟ ᱦᱮᱸ ᱜᱚᱝᱠᱮ ᱞᱟᱹᱭ ᱮᱫᱟᱞᱤᱧ ᱴᱟᱭᱤᱢ ᱦᱚᱸ ᱪᱟᱵᱟ ᱦᱤᱡᱩᱜ ᱠᱟᱱ ᱛᱟᱞᱟᱝᱼᱟ ᱦᱮᱸ ᱟ ᱛᱚ ᱟᱵᱤᱱ ᱱᱤᱛᱚᱜ ᱪᱮᱫ ᱵᱤᱱ ᱪᱤᱠᱟᱹᱭᱮᱫᱟ ᱛᱟᱦᱞᱮ?
ᱱᱤᱛᱚᱜ ᱫᱚ ᱪᱮᱫ ᱞᱤᱧ ᱪᱤᱠᱟᱹᱭᱟ ᱟᱫᱚ ᱵᱟᱹᱞᱤᱧ ᱪᱤᱠᱟᱹᱭᱟ ᱪᱮᱫ ᱦᱚᱸ ᱵᱟᱹᱞᱤᱧ ᱪᱤᱠᱟᱹ ᱦᱟᱛᱟᱲᱟ᱾
ᱚᱸ ᱱᱤᱛᱚᱜ ᱯᱷᱤᱨᱤ ᱜᱮᱵᱤᱱ ᱛᱟᱦᱮᱱᱟ ᱠᱤ?
ᱯᱷᱤᱨᱤ ᱫᱚ ᱯᱷᱤᱨᱤ ᱜᱮᱞᱤᱧ ᱛᱟᱦᱮᱱᱟ ᱟᱫᱚ ᱦᱮᱸ ᱯᱷᱤᱨᱤ ᱜᱮᱞᱤᱧ ᱛᱟᱦᱮᱱᱟ᱾ ᱟᱫᱚ ᱵᱟᱹᱞᱤᱧ ᱡᱚᱢ ᱟᱠᱟᱜᱼᱟ ᱥᱮ ᱱᱟᱥᱮ ᱞᱤᱧ ᱡᱚᱢ ᱧᱚᱜᱟ᱾
ᱟᱪᱷᱟ ᱴᱷᱤᱠ ᱟᱪᱷᱟ ᱫᱮᱞᱟ ᱟᱵᱤᱱᱟᱜ ᱱᱟᱢᱵᱟᱨ ᱞᱤᱧ ᱫᱚᱦᱚ ᱭᱮᱫᱟ᱾ ᱦᱩᱸ ᱦᱩᱸ ᱢᱮᱥᱮᱡ ᱢᱮᱥᱮᱡ ᱟᱹᱵᱤᱱᱟᱞᱤᱧ ᱦᱟᱸᱜ᱾
ᱦᱮᱸ ᱦᱮᱸ ᱣᱟᱴᱥᱟᱯ ᱨᱮ ᱦᱟᱜ ᱵᱮᱱ ᱢᱮᱥᱮᱡᱽ ᱤᱧᱟ
ᱯᱷᱤᱨᱤ ᱵᱮᱱ ᱛᱟᱦᱮᱸ ᱞᱮᱱᱠᱷᱟᱱ ᱢᱮᱥᱮᱡᱽ ᱟᱵᱤᱱ ᱟᱹᱵᱤᱱ ᱦᱚᱸ
ᱦᱳᱭ ᱦᱳᱭ ᱦᱟᱭ ᱠᱩᱞᱟᱹᱧ ᱵᱮᱱ ᱦᱟᱸᱜ
ᱦᱮᱸ ᱦᱮᱸ ᱦᱟᱭ ᱞᱤᱧ ᱠᱩᱞ ᱟᱹᱵᱤᱱ ᱠᱟᱱᱟ
ᱦᱮᱸ ᱯᱷᱤᱨᱤ ᱯᱷᱤᱨᱤ ᱞᱤᱧ ᱛᱟᱦᱮᱱ ᱠᱷᱟᱡ ᱢᱮᱥᱮᱡᱽ ᱵᱟᱝ ᱡᱟᱦᱟᱸ
ᱚᱵᱚᱥᱳᱭ ᱚᱵᱚᱥᱳᱭ ᱠᱟᱨᱚᱱᱚᱜ ᱚᱱᱠᱟᱱ ᱦᱚᱲ ᱠᱚ ᱡᱤᱣᱮᱫᱚᱜ ᱠᱟᱱᱟ ᱵᱟᱠᱚ ᱨᱤᱥᱤᱵᱷ ᱞᱟᱹᱜᱤᱫᱚᱜ ᱠᱟᱱᱟ ᱟᱫᱚ ᱞᱚᱥ ᱪᱟᱞᱟᱜ ᱠᱟᱱᱟ᱾
ᱦᱚᱭ ᱜᱚᱝᱠᱮ ᱮᱠᱫᱚᱢ ᱮᱠᱫᱚᱢ ᱢᱮᱥᱟᱜ ᱢᱮᱥᱮᱡᱽᱤᱧ ᱵᱮᱱ ᱦᱟᱸᱜ ᱠᱷᱟᱹᱞᱤ ᱥᱮ